ᱦᱮᱸ ᱦᱮᱞᱳ
ᱦᱮᱸ ᱵᱚᱠᱚᱧ ᱤᱧᱟᱹᱜ ᱨᱚᱲ ᱵᱮᱥ ᱜᱮ ᱟᱸᱡᱚᱢᱚᱜ ᱠᱟᱱᱟ?
ᱦᱮᱸ ᱦᱤᱛᱚᱜ ᱫᱚ ᱵᱮᱥ ᱜᱮ ᱟᱸᱡᱚᱢᱚᱜ ᱠᱟᱱᱟ᱾ ᱮᱱᱟᱱ ᱫᱚ ᱢᱟᱱᱮ ᱠᱟᱹᱡ ᱴᱟᱣᱟᱨ ᱠᱚ ᱰᱤᱥᱴᱟᱵ ᱮᱫ ᱛᱟᱦᱮᱸᱟᱭ᱾ ᱟᱫᱚ ᱨᱚᱲ ᱠᱚ ᱵᱟᱝ ᱟᱸᱡᱚᱢᱚᱜ ᱠᱟᱱ ᱛᱟᱦᱮᱸᱫ ᱟᱨᱠᱤ᱾
ᱟᱪᱪᱷᱟ ᱵᱚᱠᱚᱧ ᱮᱱᱟᱝ ᱪᱮᱫ ᱠᱚ ᱞᱟᱝ ᱨᱚᱯᱚᱲᱚᱜ ᱠᱟᱱ ᱛᱟᱦᱮᱸ ᱞᱟᱹᱭ ᱢᱮ ᱥᱮ
ᱚ ᱱᱚᱜᱼᱚᱭ ᱡᱮ ᱤᱭᱟᱹ ᱵᱟᱦᱟ ᱢᱟᱜᱽ ᱢᱚᱬᱮ ᱨᱮᱱᱟᱜ ᱡᱟᱦᱟᱸ ᱵᱟᱥᱠᱮ ᱤᱫᱤ ᱠᱟᱛᱮᱫ ᱜᱮᱢ ᱞᱟᱹᱭᱮᱫ ᱛᱟᱦᱮᱸᱫ ᱾ ᱚᱱᱟ ᱥᱚᱢᱚᱭ ᱟᱫᱚ ᱠᱚᱞ ᱠᱚ ᱠᱟᱴᱟᱣ ᱱᱟ᱾
ᱟᱪᱪᱷᱟ ᱟᱪᱪᱷᱟ ᱦᱳᱭ ᱵᱚᱠᱚᱧ ᱵᱟᱦᱟ ᱵᱟᱥᱠᱮ ᱵᱟᱦᱟ ᱵᱟᱥᱠᱮ ᱢᱟᱦᱟ ᱦᱤᱞᱳᱜ ᱫᱚ ᱦᱟᱸᱜ ᱦᱮᱸ ᱟᱫᱚ ᱚᱱᱮ ᱟᱛᱩ ᱨᱮᱱ ᱟᱭᱳ ᱦᱚᱲ ᱠᱚ ᱱᱟᱭᱠᱮ ᱢᱟ ᱡᱟᱸᱜᱟ ᱟᱹᱨᱩᱵ ᱠᱚ ᱥᱮᱱᱚᱜ ᱜᱮᱭᱟ᱾ ᱦᱮᱸ ᱚᱱᱟ ᱥᱟᱞᱟᱜ ᱥᱟᱞᱟᱜ ᱛᱮ ᱟᱛᱩ ᱨᱮᱱ ᱦᱚᱲ ᱠᱚ ᱮᱱᱦᱤᱞᱳᱜ ᱫᱚ ᱵᱟᱦᱟ ᱫᱟᱜ ᱠᱚ ᱫᱩᱞ ᱡᱷᱚᱜᱚᱸᱜᱼᱟ ᱦᱮᱸ ᱟᱨ ᱠᱚᱲᱼᱼ ᱟᱛᱳ ᱨᱮᱱ ᱠᱚᱲᱟ ᱦᱚᱯᱚᱱ ᱠᱚᱦᱚᱸ ᱵᱟᱦᱟ ᱵᱟᱥᱠᱮ ᱥᱮᱸᱫᱽᱨᱟ ᱠᱚ ᱪᱟᱞᱟᱜᱼᱟ᱾ ᱵᱤᱨ ᱛᱮ ᱥᱮᱸᱫᱽᱨᱟ ᱠᱚ ᱪᱟᱞᱟᱜᱼᱟ᱾ ᱦᱮᱸ ᱚᱱᱟ ᱠᱚ ᱢᱟ ᱧᱮᱞ ᱟᱠᱟᱱ ᱜᱮᱭᱟ᱾ ᱦᱮᱸ ᱚᱱᱟ ᱥᱟᱞᱟᱜ ᱛᱮ ᱤᱧ ᱟᱞᱮ ᱟᱹᱛᱩ ᱨᱮᱜᱮ ᱱᱚᱛᱮ ᱨᱮᱜᱮᱧ ᱧᱮᱞ ᱞᱮᱫ ᱛᱟᱦᱮᱸᱫ ᱡᱮ ᱵᱟᱦᱟ ᱵᱟᱦᱟ ᱵᱟᱥᱠᱮ ᱦᱤᱞᱳᱜ ᱜᱮ ᱟᱸᱜ ᱠᱚ ᱨᱟᱲᱟᱭᱟ᱾ ᱟᱸᱜ ᱨᱟᱲᱟ ᱨᱮᱱᱟᱜ ᱠᱟᱹᱴᱤᱡ ᱠᱟᱹᱢᱤ ᱦᱚᱨᱟ ᱠᱚ ᱧᱮᱞ ᱫᱚᱧ ᱧᱮᱞ ᱞᱮᱫᱼᱟ ᱟᱞᱮ ᱟᱛᱩ ᱨᱮ᱾ ᱱᱤᱭᱟᱹ ᱫᱷᱟᱣ ᱵᱟᱦᱟ ᱢᱟᱜ ᱢᱚᱬᱮᱭ ᱱᱟᱞᱮ ᱛᱚ ᱟᱫᱚ ᱚᱸᱰᱮ ᱫᱚᱧ ᱧᱮᱞ ᱞᱮᱫ ᱜᱮ ᱛᱟᱦᱮᱸᱫ ᱚᱸᱰᱮᱱᱟᱜ ᱠᱟᱹᱢᱤ ᱦᱚᱨᱟ ᱠᱚ᱾ ᱟᱫᱚ ᱟᱯᱮᱥᱮᱱ ᱫᱚ ᱚᱱᱠᱟ ᱞᱮᱠᱟ ᱫᱚ ᱦᱩᱭᱩᱜ ᱜᱮᱭᱟ ᱥᱮ ᱵᱟᱝ?
ᱟᱫᱚ ᱫᱟᱫᱟ ᱱᱟᱜ ᱠᱷᱟᱱ ᱫᱚ ᱟᱞᱮᱥᱮᱫ ᱫᱚ ᱡᱟ ᱜᱟᱱ ᱧᱮᱞ ᱦᱩᱭ ᱠᱟᱱᱟ ᱦᱳᱭ ᱥᱮ ᱡᱮ ᱱᱚᱜᱼᱚᱭ ᱡᱟᱦᱟᱸ ᱵᱟᱥᱠᱮ ᱢᱟᱦᱟ ᱦᱤᱞᱳᱜ ᱟᱫᱚ ᱵᱟᱥᱠᱮ ᱢᱟᱦᱟ ᱦᱤᱞᱳᱜ ᱡᱮ ᱱᱚᱝᱠᱟ ᱥᱮᱸᱫᱽᱨᱟ ᱢᱮᱱᱫᱽᱨᱟ ᱠᱚ ᱫᱚ ᱚᱱᱠᱟ ᱫᱚ ᱚ ᱩᱠᱩᱨ ᱢᱟᱱᱮ ᱧᱮᱞ ᱫᱚ ᱵᱟᱝ ᱦᱩᱭ ᱟᱠᱟᱱᱟ᱾ ᱥᱮ ᱵᱟᱲᱟᱭ ᱵᱟᱹᱱᱩᱜᱼᱟ ᱦᱳᱭᱥᱮ᱾ ᱟᱨ ᱢᱟᱱᱮ ᱵᱟᱥᱠᱮ ᱢᱟᱦᱟ ᱦᱤᱞᱳᱜ ᱫᱚ ᱚᱱᱟ ᱥᱮᱛᱟᱜ ᱠᱷᱚᱱ ᱡᱮᱢᱚᱱ ᱫᱟᱜ ᱫᱩᱞ ᱠᱚ ᱮᱦᱚᱵ ᱮᱦᱚᱵᱟᱞᱮ ᱟᱨᱠᱤ ᱫᱟᱜ ᱫᱩᱞ ᱠᱚ ᱦᱳᱭᱥᱮ, ᱟᱨ ᱱᱚᱣᱟ ᱡᱟᱦᱟᱸ ᱦᱟᱺᱰᱤ ᱠᱚ ᱠᱚ ᱮᱢᱚᱜ ᱜᱮᱭᱟ ᱛᱚ ᱡᱟᱦᱟᱭ ᱧᱩ ᱦᱚᱲ ᱫᱚ ᱠᱚ ᱧᱩᱣᱟᱜ ᱜᱮᱭᱟ ᱦᱳᱭᱥᱮ, ᱧᱩ ᱟᱠᱚ ᱟᱨ ᱱᱚᱣᱟ ᱫᱟᱜ ᱠᱚ ᱵᱚᱱ ᱫᱩᱞ ᱜᱮᱭᱟ᱾ ᱟᱨ ᱱᱚᱣᱟ ᱡᱟᱦᱟᱸ ᱞᱟᱜᱽᱲᱮ ᱵᱚᱱ ᱮᱱᱮᱡ ᱜᱮᱭᱟ ᱟᱨᱠᱤ ᱟᱵᱚ ᱡᱟᱦᱟᱸ ᱟᱠᱷᱲᱟ ᱨᱮ ᱦᱳᱭ ᱟᱫᱚ ᱦᱮᱸ ᱟᱫᱚ ᱱᱚᱣᱟ ᱮᱱᱮᱡ ᱜᱮ ᱡᱟ ᱮᱱᱮᱡ ᱠᱟᱛᱮᱜ ᱜᱮ ᱟᱫᱚ ᱱᱮᱛᱟᱨ ᱫᱚ ᱱᱟᱜ ᱠᱷᱟᱱ ᱮ ᱤᱭᱟᱹᱭ ᱫᱟ ᱠᱚ ᱡᱟᱦᱟᱸᱭ ᱤᱭᱚᱝ ᱜᱤᱫᱽᱨᱟᱹ ᱠᱚ ᱟᱨᱠᱤ᱾ ᱟᱫᱚ ᱚᱱᱟ ᱡᱟᱦᱟᱸ ᱴᱟᱢᱟᱠ ᱛᱩᱢᱫᱟᱜ ᱛᱮ ᱡᱟᱦᱟᱸ ᱞᱟᱜᱽᱲᱮ ᱠᱚ ᱮᱱᱮᱡ ᱨᱟᱹᱥᱠᱟᱹ ᱯᱩᱨᱟᱹᱣ ᱠᱟᱛᱮᱜ ᱦᱳᱭᱥᱮ ᱟᱫᱚ ᱤᱭᱚᱝ ᱜᱤᱫᱽᱨᱟᱹ ᱠᱚᱫᱚ ᱱᱟᱜ ᱠᱷᱟᱱ ᱱᱚᱣᱟ ᱤᱭᱟᱹ ᱭᱮᱜ ᱛᱟᱵᱚᱱᱟ ᱠᱚ ᱪᱮᱫ ᱠᱚ ᱞᱟᱹᱭᱟ ᱱᱚᱣᱟ ᱵᱚᱠᱥ ᱠᱚᱠᱚ ᱟᱹᱜᱩᱭᱮᱫᱟ᱾ ᱟᱫᱚ ᱱᱚᱣᱟ ᱴᱟᱢᱟᱠ ᱛᱩᱢᱫᱟᱜ ᱡᱚᱠᱷᱚᱱ ᱜᱮ ᱵᱚᱱᱫᱚᱜ ᱠᱟᱱᱟ ᱱᱚᱣᱟ ᱵᱚᱱᱫᱚ ᱯᱚᱨ ᱠᱷᱟᱱ ᱜᱮ ᱟᱫᱚ ᱱᱚᱣᱟ ᱡᱟᱦᱟᱸ ᱰᱤᱡᱮ ᱵᱚᱠᱥ ᱠᱚ ᱟᱫᱚ ᱠᱚ ᱪᱟᱹᱞᱩᱭᱮᱫᱟ ᱟᱨᱠᱤ᱾
ᱦᱳᱭ ᱦᱳᱭ ᱵᱚᱠᱚᱧ ᱱᱤᱛᱚᱜ ᱢᱟ ᱚᱱᱟᱜ ᱜᱮ ᱵᱟᱹᱲᱛᱤ ᱧᱮᱞᱚᱜ ᱠᱟᱱᱟ ᱛᱚ ᱮᱴᱟᱜ ᱟᱛᱳ ᱠᱚᱨᱮᱫ ᱦᱚᱸ᱾ ᱦᱚᱸ ᱚᱱᱠᱟ ᱞᱮᱠᱟ ᱜᱮ ᱵᱟᱹᱲᱛᱤ ᱧᱮᱞᱚᱜ ᱠᱟᱱᱟ ᱱᱤᱛᱚᱜ ᱴᱟᱢᱟᱠ ᱛᱩᱢᱫᱟᱜ ᱫᱚᱦᱚ ᱠᱟᱛᱮᱫ ᱫᱚᱦᱚ ᱜᱤᱲᱤ ᱠᱟᱛᱮᱫ ᱢᱟᱭᱤᱠ ᱵᱚᱠᱥ ᱛᱮᱜᱮ ᱠᱚ ᱮᱱᱮᱡ ᱠᱟᱱᱟ᱾ ᱟᱨ ᱵᱟᱝᱠᱷᱟᱱ ᱫᱚ ᱚᱨᱜᱮᱥᱴᱟᱨ, ᱠᱚ ᱦᱳᱭᱳᱜ ᱠᱟᱱᱟ᱾ ᱚᱱᱠᱟ ᱠᱟᱛᱮ ᱠᱚ ᱨᱟᱹᱥᱠᱟᱹᱭᱫᱟ᱾ ᱟᱫᱚ ᱴᱟᱢᱟᱠ ᱛᱩᱢᱫᱟᱜ ᱠᱚᱫᱚ ᱠᱚ ᱰᱷᱤᱞᱟᱹᱣ ᱜᱤᱰᱤ ᱠᱟᱜ ᱠᱟᱱᱟ᱾ ᱚᱱᱠᱟ ᱡᱟᱭᱜᱟ ᱨᱮ ᱟᱹᱰᱤ ᱜᱟᱱ ᱮᱸ ᱟᱹᱛᱩ ᱠᱚ ᱨᱮ ᱦᱚᱸ ᱧᱮᱞᱚᱜ ᱠᱟᱱ ᱜᱮᱭᱟ᱾ ᱢᱮᱱᱠᱷᱟᱱ ᱟᱞᱮ ᱟᱹᱛᱩ ᱨᱮᱫᱚ ᱦᱟᱸᱜ ᱚᱱᱠᱟ ᱞᱮᱠᱟ ᱫᱚ ᱵᱟᱹᱧ ᱧᱮᱞ ᱟᱠᱟᱜᱼᱟ᱾ ᱚᱱᱟᱜᱮ ᱮᱸ ᱟᱹᱲᱤ ᱮᱜ ᱟᱹᱰᱤ ᱵᱷᱟᱹᱜᱤ ᱠᱟᱛᱷᱟ ᱡᱮ ᱵᱟᱝᱟ ᱱᱤᱛ ᱦᱚᱸ ᱟᱛᱩ ᱨᱮᱱ ᱢᱟᱺᱡᱷᱤ ᱢᱟᱯᱟᱡᱤ ᱠᱚ ᱚᱱᱠᱟᱱᱟᱜ ᱢᱟᱭᱤᱠ ᱵᱚᱠᱥ ᱵᱟᱠᱚ ᱟᱹᱜᱩ ᱦᱚᱪᱚᱣᱟᱜ ᱠᱟᱱᱟ ᱠᱚᱲᱟ ᱜᱤᱫᱽᱨᱟᱹ ᱠᱚ ᱠᱚᱲᱟ ᱜᱤᱫᱽᱨᱟᱹ ᱠᱚᱠᱚ ᱨᱟᱹᱥᱠᱟᱹᱜ ᱠᱟᱱ ᱨᱮᱦᱚᱸ ᱠᱤᱱᱛᱩ ᱚᱱᱟ ᱫᱚ ᱢᱟᱱᱟᱭᱮᱫ ᱠᱚᱣᱟ ᱠᱚ ᱵᱟᱝᱟ ᱟᱹᱜᱩ ᱦᱮᱸ ᱱᱚᱣᱟ ᱴᱟᱢᱟᱠ ᱛᱩᱢᱫᱟᱜ ᱛᱮᱜᱮ ᱮᱱᱮᱡ ᱥᱮᱨᱮᱧ ᱫᱚᱠᱚ ᱞᱟᱹᱭ ᱦᱚᱪᱚᱭᱮᱫᱟ᱾
ᱟᱪᱪᱷᱟ ᱟᱪᱪᱷᱟ
ᱟᱫᱚ ᱴᱟᱢᱟᱠ ᱛᱩᱢᱫᱟᱜ ᱛᱮ ᱮ ᱱᱚᱶᱟ ᱨᱮᱦᱚᱸ ᱛᱚ ᱟᱹᱰᱤ ᱜᱟᱱ ᱨᱟᱹᱥᱠᱟᱹ ᱵᱩᱡᱷᱟᱹᱜ ᱜᱮᱭᱟ ᱥᱮ ᱱᱚᱜᱚᱸᱭ ᱞᱟᱜᱽᱲᱮᱢ ᱮᱱᱮᱡᱟᱢ ᱞᱟᱜᱽᱲᱮ ᱨᱮ ᱥᱮᱨᱮᱧᱟᱢ ᱨᱩᱭᱟᱢ ᱦᱮᱸ ᱟᱛᱳ ᱨᱮᱱ ᱟᱭᱳ ᱦᱚᱲ ᱛᱟᱠᱚ ᱦᱚᱸᱠᱚ ᱮᱱᱮᱡᱟ ᱱᱚᱣᱟ ᱮᱱᱮᱡ ᱨᱮ ᱨᱟᱹᱥᱠᱟᱹ ᱡᱩᱫᱟᱹ ᱜᱮ ᱢᱮᱱᱟᱜᱼᱟ ᱢᱤᱫᱴᱮᱱ
ᱮᱠᱫᱚᱢ ᱮᱠᱫᱚᱢ
ᱦᱮᱸ ᱡᱟᱦᱟᱸᱭ ᱡᱟᱦᱟᱸᱭ ᱨᱩᱥᱤᱠᱟ ᱨᱩᱥᱤᱠᱤᱭᱟᱹ ᱠᱚ ᱡᱟᱦᱟᱸᱭ ᱴᱟᱢᱟᱠ ᱛᱩᱢᱫᱟᱜ ᱛᱮᱠᱚ ᱮᱱᱮᱡᱟ ᱦᱮᱸ ᱡᱟᱦᱟᱸᱭ ᱮᱱᱮᱡ ᱥᱮᱨᱮᱧ ᱠᱚ ᱫᱟᱬᱟᱱ ᱜᱮᱭᱟ ᱮᱱᱮᱡ ᱥᱮᱨᱮᱧ ᱠᱚᱠᱚ ᱠᱩᱥᱤᱭᱟᱜ ᱜᱮᱭᱟ ᱩᱱᱠᱩ ᱫᱚ ᱩᱱᱠᱩ ᱫᱚ ᱧᱮᱞ ᱠᱚᱢ ᱚᱱᱟ ᱴᱟᱢᱟᱠ ᱛᱩᱢᱫᱟᱜ ᱛᱮᱜᱮ ᱮᱱᱮᱡ ᱥᱮᱨᱮᱧ ᱜᱮᱠᱚ ᱠᱩᱥᱤᱭᱟᱜᱼᱟ ᱱᱚᱣᱟ ᱢᱟᱭᱤᱠ ᱵᱚᱠᱥ ᱟᱛᱮᱫ ᱫᱚ ᱦᱚᱲᱟᱜ ᱚᱱᱟ ᱥᱮᱨᱮᱧ ᱢᱤᱫᱴᱮᱱ ᱢᱟᱭᱤᱠ ᱵᱚᱠᱥ ᱨᱮ ᱥᱟᱲᱤᱭᱟ ᱚᱱᱟᱛᱮ ᱞᱩᱦᱩᱠ ᱚᱱᱟ ᱠᱚᱫᱚ ᱵᱟᱠᱚ ᱠᱩᱥᱤᱭᱟᱜ ᱜᱮᱭᱟ
ᱦᱮᱸ ᱦᱮᱸ ᱦᱮᱸ
ᱟᱨ ᱚᱱᱟ ᱠᱷᱟᱹᱛᱤᱨ ᱛᱮᱜᱮ ᱚᱱᱟ ᱢᱟᱭᱤᱠ ᱵᱚᱠᱥ ᱠᱷᱟᱹᱛᱤᱨ ᱛᱮᱜᱮ ᱟᱹᱰᱤ ᱟᱵᱚᱣᱟᱜ ᱥᱮᱨᱣᱟ ᱨᱮᱭᱟᱜ ᱞᱟᱠᱪᱟᱨ ᱮᱱᱮᱡ ᱥᱮᱨᱮᱧ ᱠᱚᱦᱚᱸ ᱟᱫ ᱢᱟᱞᱚᱴᱚᱜ ᱠᱟᱱ ᱜᱮᱭᱟ ᱱᱚᱜᱼᱚᱭ ᱧᱮᱞᱚᱜ ᱠᱟᱱᱟ ᱡᱮ ᱞᱟᱜᱽᱬᱮ ᱨᱮᱱᱟᱜ ᱟᱹᱰᱤ ᱟᱹᱰᱤ ᱞᱮᱠᱟᱱ ᱨᱩ ᱦᱟᱹᱴᱤᱧ ᱢᱮᱱᱟᱜ ᱟᱠᱟᱫᱼᱟ ᱥᱮᱨᱮᱧ ᱦᱟᱹᱴᱤᱧ ᱦᱚᱸ ᱟᱹᱰᱤ ᱞᱮᱠᱟᱱᱟᱜ ᱦᱮᱱᱟᱜ ᱟᱠᱟᱜᱼᱟ ᱥᱮᱨᱮᱧ ᱥᱟᱞᱟᱜ ᱥᱟᱞᱟᱜ ᱛᱮ ᱥᱮᱨᱮᱧ ᱨᱮᱱᱟᱜ ᱦᱟᱹᱴᱤᱧ ᱥᱟᱞᱟᱜ ᱥᱟᱞᱟᱜ ᱛᱮ ᱚᱱᱟ ᱨᱩ ᱦᱟᱹᱴᱤᱧ ᱦᱚᱸ ᱢᱮᱱᱟᱜ ᱟᱠᱟᱫᱟ ᱟᱞᱟᱫᱟ ᱟᱞᱟᱫᱟ ᱠᱚ ᱨᱩᱭᱟ ᱦᱮᱸ ᱢᱮᱱᱠᱷᱟᱱ ᱩᱱᱟᱹᱜ ᱜᱟᱱ ᱨᱩ ᱠᱚᱦᱚᱸ ᱱᱮᱛᱟᱨ ᱫᱚ ᱟᱫ ᱢᱟᱞᱚᱴᱚᱜ ᱠᱟᱱᱟ ᱱᱮᱛᱟᱨ ᱫᱚ ᱥᱚᱡᱷᱮ ᱦᱚᱭ ᱛᱚ ᱥᱚᱡᱷᱮ ᱞᱟᱜᱽᱲᱮ ᱜᱮ ᱮᱱᱮᱡ ᱠᱟᱱᱟ ᱦᱮᱸ ᱟᱨ ᱠᱚ ᱞᱟᱜᱽᱲᱮ ᱫᱚ ᱚᱱᱠᱟ ᱞᱮᱠᱟ ᱵᱟᱠᱚ ᱮᱱᱮᱡ ᱠᱟᱱᱟ
ᱦᱳᱭ ᱫᱟᱫᱟ ᱟᱫᱚ ᱛᱟᱦᱚᱞᱮ ᱱᱚᱜᱼᱚ ᱱᱚᱣᱟ ᱡᱮ ᱟᱵᱚ ᱢᱤᱫᱴᱟᱝ ᱱᱚᱣᱟ ᱫᱚ ᱟᱹᱰᱤ ᱢᱟᱨᱟᱝ ᱜᱮ ᱤᱭᱟᱹ ᱫᱚ ᱦᱩᱭᱩᱜ ᱠᱟᱱ ᱛᱟᱵᱚᱱᱟ ᱦᱚᱭ ᱥᱮ ᱡᱮ ᱱᱚᱣᱟ ᱠᱚᱫᱚ ᱟᱵᱚ ᱵᱚᱱ ᱦᱤᱲᱤᱧ ᱤᱫᱤᱭᱮᱫᱟ ᱥᱮ ᱦᱤᱲᱤᱧ ᱤᱫᱤᱜ ᱠᱟᱱᱟ ᱱᱚᱣᱟ ᱡᱟᱦᱟᱸ ᱟᱵᱚᱣᱟᱜ ᱴᱟᱢᱟᱠ ᱛᱩᱢᱫᱟᱜ ᱥᱮ ᱱᱚᱣᱟ ᱨᱩ ᱠᱚ ᱦᱳᱭ ᱥᱮ ᱨᱩ ᱠᱚ ᱮᱱᱮᱡ ᱠᱚ ᱟᱹᱰᱤ ᱜᱟᱱ ᱜᱮ ᱱᱚᱣᱟ ᱫᱚ ᱦᱤᱲᱤᱧᱚᱜ ᱠᱟᱱ ᱛᱟᱵᱚᱱᱟ ᱪᱮᱫᱟᱜ ᱥᱮ ᱱᱚᱜᱼᱚᱭ ᱡᱮ ᱢᱟᱱᱮ ᱡᱟᱦᱟᱸ ᱟᱵᱚᱣᱟᱜ ᱡᱟᱦᱟᱸ ᱢᱟᱱᱮ ᱮᱢᱱᱤ ᱫᱤᱱ ᱠᱚᱨᱮ ᱫᱚ ᱟᱞᱮ ᱱᱚᱛᱮ ᱫᱚ ᱵᱟᱠᱚ ᱮᱱᱮᱡ ᱜᱮᱭᱟ ᱥᱮ ᱛᱚ ᱡᱟᱦᱱᱟᱜ ᱚᱱᱠᱟᱱ ᱚᱱᱩᱥᱴᱷᱟᱱ ᱨᱮ ᱥᱮ ᱵᱤᱦᱟᱹ ᱵᱟᱯᱞᱟ ᱥᱮ ᱡᱟᱦᱟᱱᱟᱜ ᱵᱟᱦᱟ ᱵᱟᱦᱟ ᱢᱟᱜ ᱢᱚᱬᱮ ᱚᱱᱟ ᱠᱚᱨᱮᱜ ᱡᱚᱠᱷᱚᱱ ᱮᱱᱮᱡ ᱠᱚ ᱦᱩᱭᱩᱜ ᱜᱮᱭᱟ ᱚᱱᱟ ᱥᱚᱢᱚᱭ ᱡᱮ ᱱᱚᱣᱟ ᱴᱟᱢᱟᱠ ᱠᱚ ᱟᱛᱮᱜ ᱡᱟᱦᱟᱸ ᱨᱩ ᱥᱮ ᱴᱟᱢᱟᱠ ᱠᱚ ᱟᱛᱮᱜ ᱡᱟᱦᱟᱸ ᱮᱱᱮᱡ ᱦᱳᱭ ᱥᱮ ᱡᱟᱦᱟᱸ ᱠᱚᱵᱚᱱ ᱥᱮᱨᱮᱧ ᱵᱟᱲᱟᱭᱟ ᱛᱚ ᱱᱚᱜᱼ ᱱᱚᱶᱟ ᱠᱚᱜᱮ ᱟᱹᱰᱤ ᱢᱚᱸᱡ ᱵᱩᱡᱷᱟᱹᱜ ᱜᱮᱭᱟ ᱟᱨ ᱵᱚᱠᱥ ᱰᱤᱡᱮ ᱠᱚ ᱟᱹᱜᱩ ᱠᱟᱛᱮᱜ ᱡᱟᱸᱦᱟ ᱵᱚᱱ ᱮᱱᱮᱡ ᱥᱮᱹᱨᱮᱧ ᱡᱟᱸ ᱵᱚᱱ ᱡᱚᱲᱟᱣ ᱮᱫᱟ ᱱᱚᱜᱼᱱᱟ ᱠᱚᱫᱚ ᱟᱹᱰᱤ ᱜᱮ ᱟᱵᱚᱣᱟᱜ ᱢᱟᱱᱮ ᱚᱵᱚᱱᱚᱛᱚᱛᱤ ᱥᱮᱫ ᱜᱮ ᱪᱟᱞᱟᱜ ᱠᱟᱱᱟ ᱪᱮᱫᱟᱜ ᱥᱮ ᱱᱚᱣᱟ ᱟᱵᱚᱣᱟᱜ ᱡᱟᱦᱟᱸ ᱨᱩ ᱟᱵᱚᱣᱟᱜ ᱱᱚᱣᱟ ᱡᱟᱦᱟᱸ ᱮᱱᱮᱡ ᱟᱵᱚᱣᱟᱜ ᱡᱟᱦᱟᱸ ᱥᱮᱨᱮᱧ ᱱᱚᱜᱼᱱᱟ ᱠᱚ ᱟᱵᱚ ᱫᱚ ᱟᱫᱚ ᱵᱚᱱ ᱦᱤᱲᱤᱧ ᱪᱟᱵᱟᱭᱮᱫᱟ ᱟᱨᱠᱤ ᱦᱳᱭᱥᱮ
ᱦᱭ ᱦᱳᱭ ᱦᱳᱭ ᱚᱱᱟ ᱢᱟᱭᱤᱠ ᱵᱚᱠᱥ ᱠᱷᱟᱹᱛᱤᱨ ᱛᱮᱜᱮ ᱛᱚ ᱟᱵᱚᱣᱟᱜ ᱮᱸᱜ ᱞᱟᱠᱪᱟᱨ ᱮᱱᱮᱡ ᱥᱮᱨᱮᱧ ᱠᱚᱢᱟ ᱟᱫ ᱟᱫ ᱤᱫᱤᱜ ᱠᱟᱱᱟ ᱟᱫᱚ ᱚᱱᱟ ᱨᱮᱫᱚ ᱢᱟᱭᱤᱠ ᱵᱚᱠᱥ ᱟᱛᱮᱜ ᱠᱚ ᱡᱟᱦᱟᱸᱭ ᱠᱚᱠᱚ ᱮᱱᱮᱡ ᱠᱟᱱᱟ ᱩᱱᱠᱩ ᱫᱚ ᱭᱚᱝ ᱠᱚᱲᱟ ᱤᱭᱚᱝ ᱠᱩᱲᱤ ᱠᱚᱜᱮ ᱠᱚ ᱨᱟᱹᱥᱠᱟᱹᱜ ᱠᱟᱱᱟ ᱵᱟᱹᱲᱛᱤ ᱫᱚ ᱦᱮᱸ ᱴᱟᱢᱟᱠ ᱛᱩᱢᱫᱟᱜ ᱫᱚ ᱦᱟᱢᱟᱞ ᱜᱮᱭᱟ ᱚᱠᱚᱭ ᱜᱚ ᱜᱟᱭ ᱥᱟᱨᱟ ᱜᱷᱟᱹᱲᱤᱡ ᱦᱮᱸ ᱟᱨ ᱚᱱᱟ ᱢᱟᱭᱤᱠ ᱵᱚᱠᱥ ᱠᱷᱟᱱ ᱫᱚ ᱮ ᱜᱚᱜ ᱦᱟᱢᱟᱞ ᱦᱟᱢᱟᱞᱟᱜ ᱦᱚᱸ ᱵᱟᱝ ᱜᱚᱜ ᱦᱩᱭᱩᱜ ᱛᱟᱢᱟ ᱪᱮᱫ ᱦᱚᱸ ᱵᱟᱝ ᱥᱩᱫᱩ ᱟᱨ ᱞᱩᱦᱩᱠ ᱜᱮᱢ ᱞᱩᱦᱩ ᱟ ᱚᱱᱟᱜᱼᱮ ᱵᱟᱹᱲᱛᱤ ᱠᱚ ᱠᱩᱥᱤᱭᱟᱜ ᱠᱟᱱᱟ
ᱦᱮᱸ ᱦᱮᱸ
ᱟᱫᱚ ᱱᱚᱜᱼᱚ ᱱᱟ ᱯᱟᱨᱚᱵᱽ ᱯᱩᱱᱟᱹᱭ ᱠᱚᱨᱮᱫ ᱫᱚ ᱵᱤᱦᱟᱹ ᱵᱟᱯᱞᱟ ᱠᱚᱨᱮ ᱫᱚ ᱟᱵᱚ ᱫᱚ ᱢᱟᱭᱤᱠ ᱵᱚᱠᱥ ᱫᱚ ᱟᱨ ᱵᱟᱝ ᱵᱮᱵᱚᱦᱟᱨ ᱜᱮ ᱵᱷᱟᱹᱜᱤᱭᱟ ᱦᱮᱸ
ᱦᱳᱭ ᱦᱳᱭ
ᱟᱵᱚᱣᱟᱜ ᱮᱱᱮᱡ ᱥᱮᱨᱮᱧ ᱨᱟᱹᱥᱠᱟᱹ ᱞᱟᱹᱜᱤᱫ ᱛᱮ ᱢᱟ ᱴᱟᱢᱟᱠ ᱛᱩᱢᱫᱟᱜ ᱠᱚ ᱢᱮᱱᱟᱜ ᱜᱮᱛᱟᱵᱚᱱᱟ ᱦᱮᱸ ᱥᱮᱨᱣᱟ ᱨᱮᱭᱟᱜ ᱨᱩᱨᱩ ᱥᱟᱯᱟᱵ ᱠᱚ ᱢᱮᱱᱟᱜ ᱠᱟᱜ ᱚᱱᱟ ᱠᱚᱛᱮ ᱜᱮ ᱵᱚᱱ ᱨᱟᱹᱥᱠᱟᱹᱭ ᱞᱮᱠᱷᱟᱱ ᱟᱹᱰᱤᱜᱮ ᱱᱟᱯᱟᱭᱚᱜᱼᱟ
ᱦᱮᱸ ᱟᱫᱚ ᱫᱟᱫᱟ ᱱᱚᱜᱼᱚ ᱱᱚᱝᱠᱟ ᱡᱟᱦᱟᱸ ᱤᱭᱟᱹ ᱟᱨᱠᱤ ᱚᱱᱮ ᱵᱮᱯᱟᱨᱴᱟᱜ ᱦᱩᱭᱩᱜ ᱠᱟᱱᱟ ᱡᱟᱦᱟᱸ ᱟᱵᱚᱣᱟᱜ ᱛᱚ ᱢᱟᱱᱮ ᱡᱟᱦᱟᱸ ᱞᱟᱜᱽᱲᱮ ᱡᱟᱦᱟᱸ ᱨᱩ ᱛᱟᱵᱚᱱ ᱚᱱᱟ ᱦᱚ ᱟᱹᱰᱤ ᱨᱚᱠᱚᱢ ᱜᱮ ᱞᱟᱜᱽᱲᱮ ᱨᱩ ᱠᱚ ᱫᱚ ᱦᱮᱱᱟᱜ ᱜᱮᱭᱟ ᱦᱳᱭ ᱥᱮ
ᱦᱳᱭ ᱦᱳᱭ ᱦᱳᱭ ᱟᱹᱰᱤ ᱞᱮᱠᱟᱱ ᱞᱟᱜᱽᱲᱮ ᱨᱩ ᱠᱩ ᱜᱮ ᱢᱮᱱᱟᱜ ᱠᱟᱜᱼᱟ ᱥᱚᱡᱦᱮ ᱞᱟᱜᱽᱲᱮ ᱦᱮᱱᱟᱜ ᱠᱟᱜᱼᱟ ᱞᱩᱷᱩᱲᱤ ᱞᱟᱜᱽᱲᱮ ᱦᱮᱱᱟᱜ ᱠᱟᱜᱼᱟ ᱡᱷᱤᱠᱟᱹ ᱞᱟᱜᱽᱲᱮ ᱦᱮᱱᱟᱜ ᱠᱟᱜᱼᱟ ᱦᱚᱸ ᱚᱝᱠᱟᱜᱮ ᱟᱭᱢᱟ ᱞᱮᱠᱟᱱᱟᱜ ᱚᱱᱠᱟ ᱞᱟᱜᱽᱬᱮ ᱦᱟᱹᱴᱤᱧ ᱠᱚ ᱢᱮᱱᱟᱜ ᱟᱠᱟᱜᱼᱟ ᱦᱮᱸ ᱡᱟᱦᱟᱸ ᱟᱫᱚ ᱱᱮᱛᱟᱨ ᱫᱚ ᱚᱱᱠᱟ ᱞᱮᱠᱟ ᱫᱚ ᱵᱟᱝ ᱧᱮᱞᱚᱜ ᱠᱟᱱᱟ ᱟᱨ ᱚᱱᱟ ᱚᱱᱟ ᱨᱩ ᱠᱚ ᱚᱱᱟ ᱥᱮᱨᱮᱧ ᱠᱚ ᱵᱟᱹᱭ ᱵᱟᱹᱭᱛᱮ ᱟᱫ ᱢᱟᱞᱚᱛ ᱟᱫ ᱢᱟᱞᱚᱴ ᱤᱫᱤᱜ ᱠᱟᱱᱟ ᱛᱚ ᱞᱟᱜᱽᱬᱮ ᱟᱠᱷᱲᱟ ᱟᱠᱷᱲᱟ ᱠᱚᱨᱮᱜ ᱦᱚᱸ ᱚᱱᱠᱟ ᱞᱮᱠᱟ ᱫᱚ ᱡᱷᱚᱛᱚ ᱞᱮᱠᱟᱱᱟᱜ ᱨᱩ ᱠᱚᱫᱚ ᱵᱟᱠᱚ ᱨᱩᱭ ᱜᱮᱭᱟ
ᱦᱮᱸ ᱦᱮᱸ
ᱟᱫᱚ ᱞᱟᱸᱜᱽᱲᱮ ᱞᱟᱸᱜᱽᱲᱮ ᱮᱱᱮᱡ ᱦᱚᱸ ᱱᱮᱛᱟᱨ ᱫᱚ ᱠᱚᱢ ᱤᱫᱤ ᱜᱚᱫᱚᱜ ᱠᱟᱱᱟ ᱥᱮ ᱮᱸ ᱢᱟᱲᱟᱝ ᱫᱚ ᱥᱮᱫᱟᱭ ᱥᱮᱫᱟᱭ ᱡᱩᱜᱽ ᱨᱮᱫᱚ ᱩᱱᱠᱩ ᱫᱚ ᱚᱠᱟ ᱞᱮᱠᱟ ᱠᱚ ᱮᱱᱮᱡ ᱛᱟᱦᱮᱸᱫ ᱫᱤᱱᱟᱹᱢ ᱧᱚᱜ ᱜᱮ ᱞᱟᱸᱜᱽᱲᱮ ᱠᱚᱫᱚ ᱠᱚ ᱮᱱᱮᱡ ᱜᱮ ᱛᱟᱦᱮᱸᱫ ᱢᱮᱱᱠᱷᱟᱱ ᱫᱚ ᱱᱮᱛᱟᱨ ᱫᱚ ᱚᱱᱠᱟ ᱞᱮᱠᱟ ᱫᱚ ᱵᱟᱵᱚᱱ ᱮᱱᱮᱡ ᱠᱟᱱᱟ ᱟᱵᱚ ᱦᱚᱸ ᱦᱮᱸ ᱟᱨ ᱚᱱᱠᱟ ᱞᱮᱠᱟ ᱮᱱᱮᱡ ᱠᱚᱦᱚᱸ ᱵᱟᱝ ᱧᱮᱞᱚᱜ ᱠᱟᱱᱟ ᱡᱟᱦᱟᱸ ᱛᱤᱥᱨᱮ ᱱᱚᱜᱼᱚᱭ ᱯᱚᱨᱚᱵᱽ ᱯᱩᱱᱟᱹᱭ ᱠᱚᱨᱮᱜ ᱡᱟᱦᱟᱱᱟᱜ ᱯᱚᱨᱚᱵ ᱯᱩᱱᱟᱹᱭ ᱠᱚ ᱦᱩᱭᱮᱱ ᱠᱷᱟᱱ ᱫᱚ ᱞᱟᱜᱽᱲᱮ ᱠᱚᱵᱚᱱ ᱮᱱᱮᱡ ᱠᱟᱱᱟ ᱵᱟᱠᱷᱟᱱ ᱫᱚ ᱮᱢᱱᱤ ᱫᱤᱱ ᱠᱚᱨᱮ ᱫᱚ ᱦᱟᱸᱜ ᱵᱟᱵᱚᱱ ᱮᱱᱮᱡ ᱠᱟᱱᱟ ᱚᱱᱟ ᱛᱮᱜᱮ ᱚᱱᱟ ᱷᱳ ᱨᱩ ᱠᱚ ᱮᱱᱮᱡ ᱥᱮᱨᱮᱧ ᱠᱚ ᱚᱱᱟ ᱠᱚ ᱟᱫ ᱢᱟᱞᱚᱴ ᱤᱫᱤᱜ ᱠᱟᱱᱟ
ᱦᱳᱭ ᱦᱳᱭ ᱟᱫᱚ ᱫᱟᱫᱟ ᱱᱚᱜᱼᱚ ᱱᱚᱝᱠᱟ ᱡᱮ ᱢᱤᱫᱴᱟᱝ ᱡᱚᱠᱷᱚᱱ ᱞᱟᱜᱽᱲᱮ ᱡᱚᱠᱷᱚᱱ ᱠᱚ ᱮᱱᱮᱡᱮᱫ ᱛᱟᱦᱮᱸᱫ ᱢᱤᱫᱴᱟᱝ ᱟᱹᱨᱤ ᱢᱟᱱᱮ ᱟᱞᱮ ᱟᱛᱳ ᱢᱤᱫᱴᱟᱝ ᱵᱚᱭᱮᱥ ᱦᱚᱲ ᱱᱚᱜᱼᱚ ᱱᱚᱣᱟ ᱢᱤᱫᱴᱟᱝ ᱥᱮᱨᱮᱧᱮ ᱥᱮᱨᱮᱹᱧ ᱞᱟᱜᱼᱟᱭ ᱦᱳᱭ ᱥᱮ ᱟᱫᱚ ᱢᱟᱱᱮ ᱚᱱᱟ ᱥᱮᱨᱮᱧ ᱨᱮᱱᱟᱜ ᱢᱟᱱᱮ ᱠᱤᱪᱷᱩ ᱜᱟᱱ ᱚᱱᱟ ᱠᱟᱛᱷᱟ ᱢᱟᱱᱤᱧ ᱞᱟᱹᱭᱟᱢ ᱠᱟᱱᱟ ᱡᱟᱦᱟᱸ ᱫᱚ ᱦᱩᱭᱩᱜ ᱠᱟᱱᱟ ᱡᱮ ᱚᱱᱟ ᱠᱚ ᱠᱟᱛᱷᱟᱭ ᱞᱟᱹᱭ ᱞᱟᱜᱼᱟᱭ ᱥᱮᱨᱮᱧ ᱛᱟᱞᱟᱛᱮ ᱡᱮ ᱥᱤᱧ ᱫᱚᱵᱚᱱ ᱠᱟᱹᱢᱤᱭᱟ ᱵᱟᱹᱫ ᱵᱟᱹᱭᱦᱟᱹᱲ ᱛᱟᱞᱟᱨᱮ ᱦᱳᱭᱥᱮ ᱟᱨ ᱧᱤᱫᱟᱹ ᱫᱚᱵᱚᱱ ᱮ ᱮᱱᱮᱡ ᱥᱮᱨᱮᱧ ᱠᱩᱞᱦᱤ ᱫᱷᱚᱨᱤ ᱨᱮ ᱛᱚ ᱟᱵᱚ ᱫᱚ ᱡᱟᱦᱟᱸ ᱡᱟᱦᱟᱸ ᱠᱟᱛᱷᱟᱢ ᱞᱟᱹᱭᱟ ᱫᱟ ᱚᱱᱟ ᱠᱟᱛᱷᱟ ᱥᱟᱝ ᱛᱚ ᱱᱚᱣᱟ ᱥᱮᱨᱮᱧ ᱨᱮᱱᱟᱜ ᱠᱟᱛᱷᱟ ᱦᱚᱸ ᱟᱹᱰᱤ ᱜᱟᱱ ᱜᱮ ᱢᱤᱞᱟᱹᱜ ᱠᱟᱱᱟ ᱦᱳᱭᱥᱮ
ᱦᱳᱭ ᱦᱳᱭ ᱟᱫᱚ ᱦᱟᱸᱜ ᱢᱟᱲᱟᱝ ᱥᱮᱫᱟᱭ ᱥᱮᱫᱟᱭ ᱫᱤᱱ ᱨᱮᱫᱚ ᱦᱟᱸᱜ ᱚᱱᱠᱟ ᱜᱮᱠᱚ ᱮᱱᱮᱡ ᱥᱮᱨᱮᱧ ᱛᱟᱦᱮᱸᱫ ᱦᱮᱸ ᱫᱤᱱᱟᱹᱢ ᱥᱤᱧ ᱥᱟᱨᱟᱫᱤᱱ ᱠᱚ ᱠᱟᱹᱢᱤᱭᱟ ᱟᱨ ᱠᱟᱹᱢᱤ ᱞᱟᱸᱜᱟ ᱦᱚᱲᱢᱚ ᱨᱮ ᱦᱮᱸ ᱧᱤᱫᱟᱹ ᱵᱮᱲᱟ ᱫᱚ ᱞᱟᱜᱽᱲᱮ ᱠᱚ ᱮᱱᱮᱡ ᱛᱟᱦᱮᱸᱫ ᱚᱱᱟ ᱚᱱᱟ ᱛᱮᱜᱮ ᱠᱟᱛᱷᱟ ᱨᱮᱜᱮ ᱠᱚ ᱞᱟᱹᱭ ᱠᱟᱫᱟ ᱞᱟᱸᱜᱟ ᱮᱲᱮ ᱠᱷᱟᱹᱛᱤᱨ ᱛᱮᱜᱮ ᱞᱟᱜᱽᱲᱮ ᱫᱚ ᱧᱩᱛᱩᱢ ᱠᱟᱱᱟ ᱚᱱᱮ ᱡᱟᱦᱟᱸ ᱠᱟᱹᱢᱤ ᱞᱟᱸᱜᱟ ᱦᱚᱲᱢᱚ ᱨᱮ ᱟᱠᱚᱣᱟᱜ ᱚᱱᱟ ᱞᱟᱸᱜᱟ ᱠᱚ ᱪᱟᱵᱟᱭ ᱛᱟᱠᱚ ᱠᱷᱟᱹᱛᱤᱨ ᱛᱮᱜᱮ ᱚᱱᱟ ᱥᱤᱸᱜᱟᱹᱲ ᱵᱮᱲᱟ ᱫᱚ ᱞᱟᱜᱽᱲᱮ ᱠᱚ ᱮᱱᱮᱡ ᱛᱟᱦᱮᱸ ᱚᱱᱟ ᱛᱮᱜᱮ ᱦᱟᱜ ᱚᱱᱠᱟ ᱞᱮᱠᱟ ᱛᱮᱫᱚ ᱢᱟᱱᱮ ᱥᱤᱸᱜᱟᱹᱲ ᱵᱮᱲᱟ ᱦᱟᱸᱜ ᱚᱱᱟ ᱦᱟᱸᱜ ᱞᱟᱸᱜᱟ ᱠᱚ ᱮᱲᱮᱠ ᱮᱫ ᱛᱟᱠᱚ ᱠᱷᱟᱹᱛᱤᱨ ᱛᱮᱜᱮ ᱥᱤᱸᱜᱟᱹᱲ ᱵᱮᱲᱟ ᱠᱚ ᱮᱱᱮᱡ ᱛᱟᱦᱮᱸᱫ ᱚᱱᱟ ᱠᱷᱟᱹᱛᱤᱨ ᱛᱮᱜᱮ ᱦᱟᱸᱜ ᱚᱱᱟ ᱫᱚ ᱞᱟᱜᱽᱲᱮ ᱧᱩᱛᱩᱢ ᱠᱟᱱᱟ ᱚᱱᱠᱟ ᱞᱮᱠᱟ ᱠᱚ ᱞᱟᱹᱭ ᱜᱮᱭᱟ
ᱮᱠᱫᱚᱢ ᱮᱠᱫᱚᱢ
ᱟᱫᱚ ᱱᱮᱛᱟᱨ ᱫᱚ ᱚᱱᱠᱟ ᱞᱮᱠᱟ ᱫᱚ ᱮᱱᱮᱡ ᱥᱮᱨᱮᱧ ᱠᱚᱫᱚ ᱵᱟᱝ ᱧᱮᱞᱚᱜ ᱠᱟᱱᱟ ᱟᱹᱰᱤ ᱜᱮ ᱠᱚᱢ ᱤᱫᱤᱭ ᱠᱟᱱᱟ
ᱦᱮᱸ ᱟᱨ ᱱᱚᱜᱼᱚ ᱱᱚᱛᱮ ᱡᱟᱦᱟᱸ ᱟᱢᱮᱢ ᱞᱟᱹᱭᱮᱫ ᱛᱟᱦᱮᱸᱫ ᱡᱮ ᱟᱯᱮ ᱚᱱᱛᱮ ᱫᱚ ᱢᱚᱱᱮ ᱮᱢᱱᱤ ᱫᱤᱱ ᱠᱚᱨᱮ ᱦᱚᱸ ᱞᱟᱜᱽᱲᱮ ᱠᱚ ᱫᱚᱯᱮ ᱮᱱᱮᱡ ᱜᱮᱭᱟ ᱦᱳᱭᱥᱮ ᱟᱫᱚ ᱢᱟᱱᱮ ᱟᱞᱮ ᱱᱚᱱᱛᱮ ᱫᱚ ᱚᱱᱠᱟ ᱫᱚ ᱵᱟᱝ ᱦᱩᱭ ᱵᱟᱲᱟᱜ ᱜᱮᱭᱟ ᱡᱮ ᱡᱟᱦᱟᱱᱟᱜ ᱚᱱᱩᱥᱴᱷᱟᱱ ᱪᱷᱟᱲᱟ ᱫᱚ ᱚᱱᱠᱟ ᱮᱱᱮᱡ ᱠᱚᱫᱚ ᱵᱟᱠᱚ ᱥᱟᱵ ᱵᱟᱲᱟᱜ ᱜᱮᱭᱟ ᱟᱨᱠᱤ ᱦᱚᱳᱥᱮ ᱡᱟᱦᱟᱱᱟᱜ ᱜᱮ ᱮᱸ ᱵᱤᱭᱮ ᱵᱟᱯᱞᱟ ᱡᱟᱦᱱᱟᱜ ᱜᱮ ᱚᱱᱩᱥᱴᱷᱟᱱ ᱵᱟᱝᱠᱷᱟᱱ ᱫᱚ ᱢᱟᱱᱮ ᱡᱟᱦᱟᱱᱟᱜ ᱜᱮ ᱟᱵᱚ ᱥᱮᱨᱣᱟ ᱨᱮᱱᱟᱜ ᱡᱟᱦᱟᱱᱟᱜ ᱠᱚ ᱦᱩᱭᱩᱜᱼᱟ ᱦᱳᱭ ᱥᱮ ᱚᱱᱟ ᱠᱚ ᱪᱷᱟᱲᱟ ᱫᱚ ᱟᱫᱚ ᱟᱵᱚ ᱫᱚ ᱢᱟᱱᱮ ᱮᱱᱮᱡ ᱵᱟᱲᱟ ᱠᱚᱫᱚ ᱢᱟᱱᱮ ᱵᱟᱝᱞᱤᱧ ᱧᱮᱞ ᱟᱠᱟᱫ ᱠᱚᱣᱟ ᱟᱨᱠᱤ ᱦᱳᱭ ᱟᱨ ᱚᱱᱠᱟ ᱮᱱᱮᱡ ᱵᱟᱲᱟ ᱟᱸᱡᱚᱢ ᱦᱚᱸ ᱵᱟᱝ ᱦᱩᱭ ᱠᱟᱱᱟ ᱡᱮ ᱱᱚᱝᱠᱟ ᱮᱢᱱᱤ ᱫᱤᱱ ᱨᱮ ᱮᱱᱮᱡ ᱠᱚᱫᱚ ᱧᱮᱞ ᱦᱚᱸ ᱵᱟᱝ ᱦᱩᱭ ᱟᱠᱟᱱᱟ ᱟᱸᱡᱚᱢ ᱦᱚᱸ ᱵᱟᱝ ᱦᱩᱭ ᱟᱠᱟᱱᱟ ᱠᱤᱱᱛᱩ ᱟᱨ ᱡᱟᱦᱟᱸ ᱠᱤᱱᱛᱩ ᱧᱮᱞ ᱧᱟᱢ ᱱᱚᱣᱟ ᱡᱮ ᱟᱨ ᱰᱤᱡᱮ ᱛᱮᱜᱮ ᱢᱟᱱᱮ ᱵᱮᱥᱤ ᱠᱚ ᱮᱱᱮᱡ ᱮᱫᱟ ᱟᱨ ᱢᱟᱱ ᱱᱮᱛᱟᱨ ᱢᱟᱱᱮ ᱡᱟᱦᱟᱸ ᱚᱱᱮ ᱠᱩᱲᱤ ᱦᱚᱯᱚᱱ ᱠᱚ ᱥᱮ ᱮ ᱟᱭᱳ ᱦᱚᱲ ᱠᱚ ᱱᱩᱠᱩ ᱠᱚᱦᱚᱸᱟᱫᱚ ᱢᱟᱱᱮ ᱴᱟᱢᱟᱠ ᱛᱩᱢᱫᱟᱜ ᱠᱷᱚᱱ ᱫᱚ ᱱᱚᱣᱟ ᱰᱤᱡᱮ ᱵᱚᱠᱥ ᱠᱚᱜᱮᱠᱚ ᱠᱩᱥᱤᱭᱟᱜ ᱠᱟᱱᱟ ᱟᱨᱠᱤ ᱟᱨ ᱢᱟᱱᱮ ᱴᱟᱢᱟᱠ ᱨᱩ ᱛᱮᱫᱚ ᱵᱟᱝᱠᱚ ᱦᱤᱡᱩᱜ ᱠᱟᱱ ᱨᱮᱦᱚᱸ ᱚᱱᱟ ᱰᱤᱡᱮ ᱠᱚ ᱪᱟᱹᱞᱩ ᱞᱮᱠᱷᱟᱱ ᱫᱚ ᱩᱱᱠᱩ ᱫᱚ ᱛᱤᱠᱷᱱᱤ ᱮᱱᱮᱡ ᱥᱟᱵ ᱞᱟᱹᱜᱤᱫ ᱠᱚ ᱫᱟᱹᱲ ᱦᱤᱡᱩᱜ ᱠᱟᱱᱟ ᱱᱚᱜᱼ ᱱᱚᱣᱟ ᱵᱟᱨᱮ ᱛᱮᱫᱚ ᱛᱟᱦᱞᱮ ᱢᱟᱱᱮ ᱵᱟᱨ ᱠᱟᱛᱷᱟ ᱠᱚᱹᱡ ᱮᱢ ᱞᱟᱹᱭ ᱞᱮᱠᱷᱟᱱ ᱟᱹᱰᱤᱜᱮ ᱵᱷᱟᱹᱜᱤ ᱠᱚᱜᱼᱟ
ᱦᱳᱭ ᱦᱳᱭ ᱟᱫᱚ ᱱᱮᱛᱟᱨ ᱢᱟ ᱚᱱᱮ ᱚᱱᱠᱟᱭ ᱞᱟᱹᱭᱟᱢ ᱠᱟᱱᱟ ᱮ ᱥᱩᱫᱷᱩ ᱠᱚᱲᱟᱼ ᱠᱩᱲᱤ ᱥᱩᱢᱩᱝ ᱫᱚ ᱵᱟᱝᱟ ᱤᱭᱚᱝ ᱠᱚᱲᱟ ᱤᱭᱚᱝ ᱠᱩᱲᱤ ᱥᱩᱢᱩᱝ ᱫᱚ ᱵᱟᱝᱟ ᱦᱮᱸ ᱩᱱᱠᱩ ᱟᱭᱳ ᱞᱮᱠᱟᱱ ᱦᱚᱲ ᱠᱚᱦᱚᱸ ᱵᱟᱵᱟᱣᱟᱱ ᱦᱚᱲ ᱠᱚᱦᱚᱸ ᱚᱱᱠᱟᱱ ᱠᱚ ᱦᱚᱸ ᱚᱱᱟ ᱰᱤᱡᱮ ᱢᱟᱭᱤᱠᱥ ᱛᱮ ᱮᱱᱮᱡ ᱜᱮᱠᱚ ᱠᱩᱥᱤᱭᱟᱜ ᱠᱟᱱᱟ ᱴᱟᱢᱟᱠ ᱛᱩᱢᱫᱟᱜ ᱫᱚ ᱩᱱᱠᱩ ᱦᱚᱸ ᱱᱮᱛᱟᱨ ᱫᱚ ᱚ ᱟᱹᱲᱤᱥ ᱜᱮᱠᱚ ᱵᱩᱡᱷᱟᱹᱣ ᱫᱟ ᱟᱫᱚ ᱟᱵᱚᱣᱟᱜ ᱮᱱᱮᱡ ᱥᱮᱨᱮᱧ ᱠᱚᱜᱮ ᱟᱫᱚᱜ ᱠᱟᱱᱟ ᱰᱤᱡᱮ ᱵᱟᱭᱤᱠ ᱵᱚᱠᱥ ᱢᱟ ᱦᱮᱱᱟᱜ ᱟᱠᱟᱫ ᱜᱮᱭᱟ ᱚᱱᱟ ᱥᱮᱨᱮᱧ ᱠᱚᱢᱟ ᱵᱟᱝ ᱟᱫᱚᱜ ᱜᱮᱭᱟ᱾ ᱦᱮᱸ ᱚᱱᱟ ᱨᱩ ᱠᱚᱦᱚᱸ ᱚᱱᱟ ᱥᱮᱨᱮᱧ ᱠᱚᱦᱚᱸ ᱵᱟᱝ ᱟᱫᱚᱜ ᱜᱮᱭᱟ ᱚᱱᱟ ᱢᱟ ᱛᱟᱦᱮᱱ ᱠᱟᱱ ᱜᱮᱭᱟ᱾ ᱢᱮᱱᱠᱷᱟᱱ ᱟᱵᱚᱣᱟᱜ ᱮᱱᱮᱡ ᱥᱮᱨᱮᱧ ᱠᱚ ᱟᱵᱚᱣᱟᱜ ᱥᱮᱨᱣᱟ ᱨᱮᱭᱟᱜ ᱡᱟᱦᱟᱸ ᱮᱱᱮᱡ ᱥᱮᱨᱮᱧ ᱠᱚ ᱦᱮᱱᱟᱜ ᱛᱟᱵᱚᱱᱟ ᱨᱩᱨᱩ ᱥᱟᱯᱟᱵ ᱠᱚ ᱦᱮᱱᱟᱜ ᱛᱟᱵᱚᱱᱟ ᱚᱱᱟ ᱵᱟᱹᱭ ᱵᱟᱹᱭᱛᱮ ᱟᱵᱚᱣᱟᱜ ᱚᱱᱟ ᱟᱫᱽ ᱢᱟᱞᱚᱴ ᱤᱫᱤᱜᱼᱟ ᱥᱮ
ᱛᱟᱭᱱᱚᱢ ᱫᱟᱨᱟᱢ ᱟᱵᱚᱨᱮᱱ ᱜᱤᱫᱽᱨᱟᱹ ᱠᱚᱣᱟᱜ